ᱦᱩᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱦᱮᱸ ᱾
ᱨᱚᱲ ᱟᱧᱡᱚᱢᱚᱜ ᱠᱟᱱᱟ ᱛᱚ ᱴᱷᱤᱠ ᱴᱷᱟᱠ ᱜᱤ?
ᱦᱮᱸ ᱴᱷᱤᱠ - ᱴᱷᱟᱠ ᱜᱮ ᱟᱸᱡᱚᱢᱚᱜ ᱠᱟᱱᱟ ᱛᱚ ᱯᱩᱥᱴᱟᱹᱣ ᱥᱟᱹᱦᱤᱡ ᱜᱮ ᱾
ᱦᱩᱸ ᱯᱩᱥᱴᱟᱹᱣ ᱥᱟ. ᱦᱤᱡ ᱜᱤ ᱟᱪᱷᱟ - ᱟᱪᱷᱟ ᱾
ᱟᱫᱚ ᱟᱫᱚ ᱤᱧᱟᱹᱜ ᱨᱚᱲ ᱴᱟᱜ ᱠᱤᱞᱤᱭᱟᱨ ᱮᱢ ᱟᱸᱡᱚᱢ ᱮᱫᱟ ᱛᱳ᱾
ᱦᱮᱸ ᱟᱸᱡᱚᱢᱚᱜ ᱠᱟᱱ ᱜᱮᱭᱟ᱾
ᱟᱪᱪᱷᱟ ᱵᱮᱥ ᱵᱟᱲᱟ ᱜᱮᱛᱚ ᱱᱤᱭᱟᱹ ᱜᱷᱟᱲᱤ ᱫᱚ᱾ ᱟᱪᱪᱷᱟ ᱟᱪᱪᱷᱟ ᱟᱪᱪᱷᱟ
ᱟᱯᱮ ᱠᱳ ᱜᱤ
ᱟᱞᱮ ᱠᱚᱦᱚᱸ ᱵᱮᱥ ᱵᱟᱲᱟ ᱜᱮ ᱱᱤᱭᱟᱹ ᱜᱷᱟᱹᱲᱤᱡ ᱫᱚ ᱱᱚᱜᱼᱚᱭ ᱟᱫᱚ ᱟᱢᱵᱚᱛᱤ ᱨᱮᱱᱟᱜ ᱯᱚᱨᱚᱵᱽ ᱠᱚ ᱥᱮᱴᱮᱨᱚᱜ ᱠᱟᱱᱟ ᱛᱳ᱾ ᱟᱫᱚ ᱚᱱᱟ ᱨᱮᱱᱟᱜ ᱜᱮ ᱛᱷᱚᱲᱟ ᱥᱟᱯᱲᱟᱣ ᱠᱚ ᱪᱟᱞᱟᱜ ᱠᱟᱱᱟ ᱠᱩᱨᱩᱢᱩᱴᱩ,
ᱚ ᱟᱪᱪᱷᱟ ᱟᱪᱪᱷᱟ ᱱᱟᱯᱟᱭ ᱠᱟᱛᱷᱟ, ᱦᱟᱭ ᱫᱟᱠᱟ ᱠᱚᱵᱤᱱ ᱡᱚᱢ ᱵᱟᱲᱟ ᱠᱮ-ᱟ ᱥᱮ ᱵᱟᱝ?
ᱦᱮᱸ ᱡᱚᱢᱵᱟᱲᱟ ᱠᱟᱛᱮ ᱜᱮ ᱦᱚᱸᱜᱼᱚᱭ, ᱟᱫᱚ ᱚᱱᱛᱮ ᱪᱮᱫᱮ ᱞᱮᱠᱟ ᱦᱮᱸ
ᱜᱟᱹᱪᱷᱤ ᱠᱚᱯᱮ ᱟᱯᱷᱟᱨ ᱟᱯᱷᱚᱨ ᱵᱟᱲᱟ ᱠᱮᱜᱼᱟ ᱥᱮ ᱵᱟᱝ ᱜᱟᱹᱪᱷᱤ ᱠᱩ
ᱜᱟᱹᱪᱷᱤ ᱠᱚ ᱟᱯᱷᱚᱨ ᱵᱟᱲᱟ ᱦᱩᱭ ᱠᱟᱱᱟ ᱟᱨ ᱠᱟᱹᱴᱤᱡ ᱵᱟᱠᱤ ᱢᱮᱱᱟᱜᱼᱟ ᱟᱨᱠᱤ ᱱᱟᱥᱮ ᱢᱟᱱᱮ ᱜᱷᱩᱴᱩ ᱨᱮᱱᱟᱜ ᱠᱚᱣᱟ ᱟᱨᱠᱤ
ᱜᱷᱩᱴᱩ ᱨᱮᱭᱟᱜ ᱠᱚ ᱵᱟᱝ,
ᱦᱳᱭ ᱦᱳᱭ,
ᱪᱮᱫ ᱠᱟ ᱫᱟᱜ ᱵᱟᱲᱟᱭᱮᱫᱟ ᱫᱟᱜ,
ᱫᱟᱜ ᱫᱚ ᱦᱚᱞᱟ ᱫᱷᱟᱹᱵᱤᱡ ᱫᱚ ᱞᱮᱛᱟᱲ ᱜᱮ ᱛᱟᱦᱮᱸ ᱠᱟᱱᱟ ᱟᱫᱚ, ᱛᱮᱦᱮᱧ ᱫᱚ ᱱᱟᱜ-ᱮ ᱠᱟᱹᱴᱤᱡ ᱮ ᱥᱤᱛᱩᱝ ᱠᱟᱫᱟ ᱟᱹᱰᱤ ᱰᱷᱮᱨ ᱜᱮ ᱢᱟᱱᱮ ᱵᱟᱭᱨᱮ ᱥᱮᱫ ᱫᱚ ᱢᱟᱴᱷ ᱢᱟᱱᱮ ᱠᱷᱮᱛ ᱠᱚᱨᱮ ᱫᱚ ᱪᱟᱞᱟᱜᱣ ᱟᱹᱰᱤ ᱡᱚᱴᱤᱞ ᱜᱮ ᱵᱩᱡᱷᱟᱹᱜ ᱠᱟᱱᱟ ᱟᱨᱠᱤ,
ᱦᱚ ᱦᱮᱸ ᱱᱤᱛᱮ ᱦᱚᱸ ᱥᱤᱛᱩᱝ ᱠᱟᱜ ᱜᱮ ᱥᱤᱛᱩᱝ ᱫᱟᱭ ᱦᱚᱭ ᱫᱟᱭ ᱡᱚᱛᱚ ᱜᱮ ᱟᱨᱠᱤ,
ᱦᱩᱸ
ᱟᱨ ᱯᱟᱴ ᱠᱚᱯᱮ ᱨᱨ ᱠᱟᱜᱼᱟ ᱥᱮ ᱵᱟᱝ?
ᱦᱮᱸ
ᱯᱟᱴ ᱠᱚᱯᱮ ᱮᱨ ᱠᱟᱜᱼᱟ ᱥᱮ ᱵᱟᱝ?
ᱯᱟᱴ ᱫᱚ ᱱᱚᱛᱮ ᱵᱟᱠᱚ ᱮᱨᱟ ᱜᱚᱢᱠᱮ
ᱵᱟᱠᱚ ᱮᱨᱟ? ᱡᱚᱸᱰᱨᱟ, ᱡᱚᱸᱰᱨᱟ ᱠᱚ ᱵᱟᱠᱚ ᱮᱨᱟ ᱡᱚᱸᱰᱨᱟ ᱠᱚ ᱵᱟᱠᱚ ᱮᱨ ᱜᱮᱭᱟ ᱡᱚᱸ
ᱡᱚᱸᱰᱨᱟ ᱠᱚ ᱫᱚ ᱞᱮ ᱮᱨ ᱜᱮᱭᱟ
ᱚᱻ ᱦᱩᱲᱩ ᱠᱚ ᱛᱚ ᱛᱤᱱᱟᱹᱜ ᱫᱷᱟᱣ ᱯᱮ ᱮᱨ ᱵᱟᱲᱟᱭ ᱜᱮᱭᱟ?
ᱦᱮᱸ
ᱦᱩᱲᱩ ᱠᱚᱫᱚ ᱛᱤᱱᱟᱹᱜ ᱫᱷᱟᱣ ᱯᱮ ᱨᱚᱦᱚᱭᱮ ᱦᱩᱲᱩ,
ᱦᱩᱲᱩ ᱫᱚ ᱵᱟᱨ ᱫᱟᱢ,
ᱵᱟᱨ ᱫᱚᱢ ᱟᱞᱮ ᱛᱚ ᱵᱟᱨ ᱫᱷᱚᱢ ᱠᱚ ᱨᱚᱦᱚᱭᱟ, ᱦᱳᱭ
ᱦᱚᱸᱜᱼᱚᱭ ᱱᱤᱛᱚᱜ ᱵᱚᱨᱥᱟ ᱥᱩᱚᱢᱚᱭ ᱢᱤᱫ ᱫᱚᱢ ᱞᱮ ᱨᱚᱦᱚᱭ ᱠᱮᱜ-ᱟ
ᱦᱮᱸ ᱵᱚᱨᱥᱟ ᱥᱳᱚᱢᱚᱭ ᱢᱤᱫ ᱫᱷᱟᱣ ᱟᱨ ᱱᱚᱜ-ᱚᱭ ᱥᱤᱛᱩᱝ ᱡᱚᱠᱷᱚᱡ ᱢᱤᱫ ᱫᱷᱚᱢ
ᱦᱮᱸ ᱥᱤᱛᱩᱝ ᱡᱚᱠᱷᱚᱱ ᱢᱤᱫ ᱫᱷᱚᱢ
ᱦᱩᱸ
ᱤᱱᱟᱹᱜ ᱵᱟᱨ ᱫᱷᱟᱯ ᱜᱮ ᱟᱨ ᱡᱟᱦᱟᱸ ᱠᱚ ᱜᱷᱩᱴᱩ ᱜᱮᱭᱟ ᱚᱱᱟ ᱚᱱᱟ ᱠᱚ ᱫᱚ ᱦᱩᱭᱩᱜ ᱠᱟᱱᱟ, ᱜᱷᱩᱴᱩ ᱥᱮᱫ ᱫᱚ ᱟᱫᱚ ᱤᱭᱟᱹ ᱥᱩᱢᱟᱹᱭ, ᱦᱩᱸ ᱜᱷᱩᱴᱩ ᱥᱮᱫ ᱫᱚ ᱦᱩᱭᱩᱜ ᱠᱟᱱᱟ ᱚᱱᱟ, ᱟᱹᱞᱩ ᱠᱚ ᱨᱚᱦᱚᱼᱟ ᱦᱮᱸ ᱛᱩᱲᱤ ᱠᱚ ᱠᱷᱚᱥ ᱟᱸᱻ ᱟᱱᱟᱡᱽ ᱠᱚ
ᱡᱟᱦᱟ ᱛᱩᱲᱤ ᱠᱩ ᱛᱟᱨᱯᱚᱨᱮ ᱜᱩᱦᱩᱢ ᱠᱩ ᱜᱩᱦᱩᱢ ᱵᱟᱠᱚ ᱮᱨᱟ
ᱦᱮᱸ ᱜᱩᱦᱩᱢ ᱠᱚ ᱦᱚ ᱮᱨ ᱜᱮᱭᱟ ᱜᱩᱦᱩᱢ ᱫᱚ ᱱᱮᱛᱟᱨ ᱫᱚ ᱩᱱᱟᱹᱜ ᱫᱚ ᱵᱟᱝ ᱮᱨᱚᱜ ᱠᱟᱱᱟ ᱟᱨᱠᱤ ᱟᱞᱮ ᱥᱮᱫ
ᱚ ᱟᱨ ᱦᱩᱞ ᱢᱟᱦᱟᱸ ᱠᱚ ᱪᱮᱫᱠᱟ ᱢᱟᱱᱟᱣ ᱵᱟᱲᱟᱭ ᱜᱮᱭᱟ ᱯᱮᱥᱮ ᱵᱟᱝ
ᱦᱩᱞ ᱢᱟᱦᱟᱸ ᱵᱟᱨᱮ ᱛᱮᱫᱚ ᱦᱩᱭᱩᱜ ᱠᱟᱱᱟ ᱦᱩᱞ ᱢᱟᱦᱟᱸ ᱫᱚ ᱚᱻ ᱱᱤᱭᱟᱹ ᱦᱟᱹᱵᱤᱡ ᱫᱚ ᱢᱟᱱᱮ ᱟᱹᱛᱳ ᱟᱛᱳ ᱞᱮ ᱢᱟᱱᱟᱣᱮᱫ ᱜᱮᱭᱟ ᱟᱫᱚ ᱯᱟᱹᱦᱤᱞ ᱫᱚ ᱱᱟᱸᱜ ᱯᱟᱹᱦᱤᱞ ᱢᱟᱱᱮ ᱫᱤᱨᱜ ᱡᱩᱫᱤ ᱵᱤᱱ ᱢᱮᱱᱟ ᱠᱩᱲᱤ ᱵᱟ ᱵᱟᱨᱜᱮᱞ ᱥᱮᱨᱢᱟ ᱢᱟᱲᱟᱝ ᱥᱮᱫ ᱡᱩᱫᱤ ᱵᱚᱱ ᱪᱟᱞᱟᱜᱼᱟ ᱦᱩᱸ ᱩᱱ ᱫᱚ ᱱᱟᱜ ᱟᱞᱮ ᱱᱚᱣᱟ ᱫᱷᱟᱨᱮ ᱨᱮ ᱡᱟᱦᱟᱸ ᱢᱩᱞᱩᱠ ᱨᱮ ᱠᱚ ᱢᱟᱱᱟᱣ ᱠᱮᱭᱟ
ᱦᱩᱸ
ᱦᱩᱸ ᱜᱚᱴᱟ ᱚᱱᱟ ᱟᱹᱛᱳ ᱡᱟᱠᱟᱛ ᱟᱛᱮᱫ ᱟᱨᱠᱤ ᱯᱚᱧᱪᱟᱥ ᱥᱟᱴ ᱥᱳᱛᱛᱳᱨᱴᱤ ᱜᱟᱱ ᱚᱱᱠᱟᱱ ᱟᱹᱛᱳ ᱛᱮᱠᱚ ᱢᱟᱱᱟᱣ ᱠᱮᱫ ᱛᱟᱦᱮᱸᱫ ᱟᱹᱰᱤ ᱠᱟᱡᱟᱠ ᱧᱚᱜ ᱟᱨ ᱠᱤ ᱟᱹᱰᱤ ᱞᱟᱹᱴᱩ ᱢᱟᱨᱟᱝ ᱯᱨᱳᱜᱨᱟᱢ ᱦᱩᱭ ᱟᱨ ᱟᱹᱰᱤ ᱡᱳᱨ ᱡᱟᱣᱨᱟ ᱠᱚ ᱛᱟᱦᱮᱸ ᱟᱠᱚ ᱦᱚᱲ ᱟᱨᱠᱤ ᱟᱹᱰᱤ ᱡᱟᱹᱥᱛᱤ
ᱚ ᱟᱨ ᱯᱨᱳᱜᱨᱟᱢ ᱯᱨᱳᱜᱨᱟᱢ ᱦᱩᱭᱩᱜ ᱠᱟᱱᱟ ᱥᱮ ᱪᱮᱫ ᱯᱷᱮᱨ ᱦᱩᱞ ᱢᱟᱦᱟᱸ ᱨᱮ
ᱩᱸ ᱞᱟᱦᱟ ᱦᱩᱭ ᱵᱟᱲᱟ ᱠᱚᱜ ᱟᱫᱚ ᱱᱮᱛᱟᱨ ᱫᱚ ᱟᱫᱚ ᱚᱸᱰᱮ ᱠᱷᱚᱱ ᱦᱚ ᱠᱚ ᱞᱟᱹᱭᱮᱜᱼᱟ ᱡᱟᱦᱟᱸᱭ ᱜᱟᱹᱠᱷᱩᱲᱤᱭᱟᱹ ᱠᱚ ᱵᱟ ᱩᱱᱠᱩ ᱯᱟᱨᱜᱟᱱᱟ ᱠᱚ ᱠᱚ ᱞᱟᱹᱭᱮᱫᱼᱟ ᱞᱟᱹᱭᱟᱜ ᱠᱚ ᱡᱮ ᱦᱩᱸ ᱟᱫᱚ ᱞᱟᱹᱭ ᱠᱚ ᱡᱮ ᱯᱮᱜᱮᱞ ᱡᱩᱱ ᱡᱟᱦᱟᱸ ᱵᱚᱱ ᱢᱟᱱᱟᱣᱮᱫ ᱫᱚ ᱛᱮᱦᱮᱧ ᱞᱮᱠᱟᱱ ᱫᱤᱱ ᱨᱮ ᱱᱚᱣᱟ ᱫᱚ ᱦᱩᱭᱩᱜ ᱫᱩᱠᱫᱤᱱ ᱵᱟ ᱟᱵᱚ ᱥᱟᱶ ᱟᱵᱚ ᱥᱟᱱᱛᱟᱲ ᱥᱚᱢᱟᱡ ᱨᱮᱱ ᱵᱟᱨ ᱦᱚᱲ ᱡᱟᱦᱟᱸ ᱫᱚ ᱦᱩᱞ ᱜᱤᱨᱭᱟᱹ ᱠᱤᱱ ᱛᱟᱦᱮᱸ ᱠᱟᱱᱟ ᱥᱤᱫᱩ ᱠᱟᱹᱱᱩ ᱦᱮᱸ ᱚᱱᱟ ᱥᱟᱶ ᱥᱟᱶᱛᱮ ᱟᱨᱦᱚᱸ ᱠᱚ ᱛᱟᱦᱮᱸ ᱠᱟᱱᱟ ᱵᱤᱨᱥᱟ ᱢᱩᱱᱰᱟ ᱠᱚ ᱤᱭᱟᱹ ᱠᱚ ᱮᱢᱟᱱ ᱛᱮᱢᱟᱱ ᱠᱚ ᱱᱩᱠᱩ ᱠᱚᱫᱚ ᱟᱫᱚ ᱱᱚᱣᱟ ᱛᱤᱨᱤᱥᱟ. ᱡᱩᱱ ᱨᱮᱫᱚ ᱩᱱᱟᱹᱜ ᱫᱚ ᱵᱟᱝ ᱤᱭᱟᱹᱜ ᱠᱟᱱᱟ ᱢᱮ ᱩᱱᱠᱤᱱᱟᱜ ᱧᱩᱛᱩᱢ ᱜᱮ ᱱᱟ ᱠᱷᱟᱡᱽ ᱩᱪᱷᱟᱹᱱ ᱟᱠᱟᱱᱟ ᱟᱫᱚ ᱚᱱᱠᱤᱱ ᱵᱟᱨᱮ ᱛᱮ ᱯᱨᱚᱛᱮᱠ ᱵᱟ ᱡᱷᱚᱛᱚ ᱟᱛᱳ ᱠᱚᱨᱮ ᱜᱮ ᱡᱩᱫᱤ ᱵᱚᱱ ᱢᱟᱱᱮ ᱜᱚᱰ ᱡᱚᱦᱟᱨ ᱟᱵᱚᱱ ᱵᱟ ᱵᱚᱸᱜᱟ ᱵᱩᱨᱩᱭᱟᱵᱚᱱ ᱩᱱᱠᱤᱱ ᱧᱩᱛᱩᱢ ᱛᱮ ᱟᱨ ᱩᱱ ᱦᱤᱞᱳᱜ ᱫᱚ ᱩᱱᱠᱤᱱᱟᱜ ᱧᱩᱛᱩᱢ ᱛᱮ ᱫᱮᱵᱟ ᱥᱮᱵᱟ ᱟᱨ ᱟᱹᱛᱳ ᱨᱮ ᱛᱷᱚᱲᱟ ᱜᱟᱱ ᱠᱟᱹᱴᱤᱡ ᱜᱤᱫᱽᱨᱟᱹ ᱟᱛᱮᱜ ᱮᱸᱻ ᱡᱟᱦᱟᱱᱟᱜ ᱦᱩᱰᱤᱧ ᱢᱟᱪᱷᱟ ᱯᱨᱳᱜᱨᱟᱢ ᱟᱨ ᱵᱟᱝᱠᱷᱟᱡ ᱫᱚ ᱚᱱᱟ ᱩᱱᱠᱤᱱ ᱥᱤᱫᱩ ᱠᱟᱹᱱᱩ ᱧᱩᱛᱩᱢ ᱛᱮ ᱦᱩᱞ ᱤᱫᱤ ᱟᱛᱮᱜ ᱮᱻ ᱞᱟᱹᱭ ᱦᱚᱪᱚ ᱠᱚᱣᱟᱵᱚᱱ ᱞᱟᱹᱭ ᱟᱸᱡᱚᱢ ᱟᱠᱚᱣᱟ ᱟᱸᱡᱚᱢ ᱟᱠᱚ ᱦᱳᱭᱳᱜᱼᱟ᱾
ᱵᱟᱠᱷᱟᱡ ᱫᱚ ᱵᱟᱠᱷᱟᱡ ᱪᱮᱠᱟ ᱛᱮ ᱠᱚ ᱪᱮᱫᱟ ᱠᱟᱹᱴᱤᱡ ᱜᱤᱫᱽᱨᱟᱹ ᱠᱚ ᱫᱚ
ᱦᱮᱸ
ᱵᱟᱠᱷᱟᱡ ᱜᱤᱫᱽᱨᱟᱹ ᱫᱚ ᱵᱟᱠᱩ ᱥᱮᱬᱟ ᱫᱟᱲᱮᱭᱟᱜᱼᱟ ᱛᱚ ᱚᱱᱟ ᱠᱚᱫᱚ ᱟᱵᱚ ᱡᱩᱫᱤ ᱵᱟᱵᱚᱱ ᱞᱟᱹᱭ ᱟᱠᱚ ᱠᱷᱟᱡ
ᱦᱳᱭ ᱦᱳᱭ ᱦᱳᱭ ᱦᱳᱭ ᱮᱠᱫᱚᱢ ᱟᱫᱚ ᱚᱱᱟ ᱫᱚ ᱥᱟᱹᱜᱤᱧ ᱨᱮ ᱡᱩᱫᱤ ᱦᱟᱱᱟ ᱡᱩᱫᱤ ᱢᱩᱲᱩᱠ ᱨᱮ ᱵᱟᱥᱛᱷᱟ ᱦᱮᱱᱟᱜ ᱵᱚᱞᱚᱠ ᱨᱮ ᱦᱩᱭᱩᱜᱼᱟ ᱟᱫᱚ ᱠᱟᱹᱡᱠᱤᱡ ᱨᱮᱫᱚ ᱵᱟᱢ ᱤᱫᱤ ᱫᱟᱲᱮᱭᱟ ᱥᱮ ᱩᱱᱟᱹᱜ ᱦᱚᱲ ᱴᱷᱮᱱ ᱫᱚ
ᱦᱩᱸ
ᱟᱫᱚ ᱟᱹᱛᱳ ᱟᱹᱛᱳ ᱠᱚ ᱱᱚᱛᱮ ᱫᱚᱠᱚ ᱢᱟᱱᱟᱣᱮᱜᱼᱟ ᱤᱱᱟᱹ ᱠᱟᱨᱚᱱ ᱛᱮ ᱜᱮ ᱡᱮ ᱜᱤᱫᱽᱨᱟᱹ ᱠᱟᱹᱴᱤᱡ ᱡᱟᱦᱟᱸ ᱜᱮ ᱛᱷᱚᱲ ᱜᱟᱱ ᱞᱟᱹᱭ ᱜᱟᱱᱚᱜᱼᱟ᱾ ᱩᱱᱠᱤᱱᱟᱜ ᱵᱟᱨᱮ ᱛᱮ ᱢᱤᱫ ᱵᱟᱨ ᱠᱟᱛᱷᱟ ᱟᱨ ᱚᱱᱟ ᱥᱟᱶᱛᱮ ᱞᱟᱹᱭ ᱛᱟᱦᱮᱱᱟ ᱡᱮᱻ ᱞᱟᱠᱪᱟᱨ ᱥᱮᱨᱮᱧ ᱠᱚ ᱢᱚᱠᱚᱥ ᱠᱚᱨᱟᱣ ᱟᱹᱜᱩᱭ ᱛᱟᱵᱚᱱ ᱯᱮ ᱟᱨ ᱦᱩᱭᱩᱜ ᱠᱟᱱᱟ ᱚᱱᱟ ᱦᱚᱸ ᱪᱮᱫ ᱟᱹᱜᱩᱭ ᱛᱟᱵᱚᱱ ᱯᱮ ᱱᱚᱰᱮ ᱯᱮ ᱞᱟᱹᱭ ᱫᱟᱲᱮᱭᱟᱜᱼᱟ ᱯᱮ ᱦᱩᱸᱻ ᱟᱨ ᱜᱤᱫᱽᱨᱟᱹ ᱠᱚᱣᱟᱜ ᱱᱟᱥᱮ ᱱᱟᱥᱮ ᱱᱟᱜ ᱛᱷᱚᱲᱟ ᱮᱱᱮᱡ ᱥᱮᱨᱮᱧ ᱠᱚ ᱫᱚᱦᱚᱭ ᱦᱩᱭᱩᱜᱼᱟ ᱦᱩᱸ
ᱟᱞᱮ ᱴᱷᱮᱱ ᱠᱟᱹᱴᱤᱡ ᱞᱮ ᱞᱟᱹᱭ ᱟᱡᱚᱢ ᱛᱚᱠᱷᱚᱱ ᱢᱟ ᱟᱞᱮ ᱱᱤᱭᱟᱹ ᱠᱚᱨᱮ ᱢᱟ ᱢᱟᱱᱮ ᱚᱞ ᱪᱤᱠᱤ ᱛᱮᱦᱚᱸ ᱵᱟᱛᱨᱟᱣ ᱟᱨᱠᱤ ᱤᱥᱠᱩᱞ ᱢᱤᱥᱠᱩᱞ ᱵᱟᱝ ᱛᱟᱦᱮᱸ ᱠᱟᱱᱟ ᱟᱨ ᱱᱮᱛᱟᱨ ᱦᱚᱸ ᱵᱚᱞᱮᱧ ᱯᱟᱲᱦᱟᱜ ᱱᱮᱛᱟᱨ ᱵᱚᱞᱮ ᱪᱮᱫ ᱤᱧ ᱢᱮᱱ ᱫᱟ ᱵᱚᱞᱮ ᱱᱤᱛᱚᱝ ᱦᱟᱨᱟ ᱵᱟᱲᱟ ᱛᱤ ᱠᱟᱹᱧ ᱢᱮᱱ ᱮᱫᱟ ᱦᱚᱲ ᱠᱟᱱᱟᱧ ᱦᱚᱲ ᱦᱚᱯᱚᱱ ᱠᱟᱹᱱᱟᱹᱧ ᱡᱩᱫᱤ ᱚᱞᱪᱤᱠᱤ ᱫᱚ ᱵᱟᱹᱧ ᱵᱟᱲᱟᱭ ᱠᱷᱟᱡ ᱛᱟᱦᱚᱞᱮ ᱪᱮᱫ ᱛᱟᱹᱞᱤᱧ ᱪᱮᱫ ᱛᱟᱹᱞᱤᱧ ᱚᱞ ᱯᱷᱚᱞ ᱫᱟ ᱟᱫᱚ ᱟᱞᱮ ᱚᱱᱟ ᱠᱚᱨᱮ ᱟᱫᱚ ᱢᱤᱫᱴᱮᱡ ᱢᱤᱫᱴᱮᱡ ᱫᱟᱫᱟ ᱦᱚᱲ ᱟᱨᱠᱤ ᱩᱱ ᱵᱟᱲᱟᱭᱟ ᱛᱚ ᱟᱫᱚ ᱩᱱᱤ ᱢᱮᱱ ᱠᱟᱫᱟ ᱵᱟᱨ ᱵᱟᱨ ᱠᱟᱢᱤ ᱪᱟᱞᱟᱣ ᱞᱮᱱ ᱜᱮᱭᱟ ᱯᱟᱲᱦᱟᱣ ᱟᱯᱮᱭᱟᱹᱧ ᱡᱷᱚᱛᱚ ᱦᱚᱲ ᱜᱮ ᱤᱭᱟᱹ ᱟᱯᱮ ᱭᱟᱹᱧ
ᱟᱪᱷᱟ ᱟᱵᱚ ᱫᱚ ᱦᱚᱲ ᱦᱚᱯᱚᱱ ᱠᱟᱱᱟ ᱵᱚᱱ ᱦᱚᱲᱟᱜ ᱡᱟᱹᱛᱤ ᱯᱟᱹᱨᱥᱤ ᱠᱚ ᱡᱩᱫᱤ ᱵᱟᱵᱚᱱ ᱩᱯᱨᱩᱢᱟ
ᱠᱷᱟᱡᱫᱚ ᱵᱟᱵᱩᱱ ᱢᱟᱱᱮ ᱟᱫ ᱪᱟᱵᱟᱜ ᱠᱟᱱᱟ ᱟᱫ ᱞᱚᱴᱚᱢ ᱪᱟᱵᱟᱜ ᱠᱟᱱᱟ
ᱦᱮᱸ ᱟᱫᱚᱜ ᱠᱟᱱ ᱛᱟᱵᱚᱱᱟ ᱟᱫᱚ ᱪᱮᱫ ᱵᱚᱱ ᱥᱮᱲᱟᱭ ᱦᱮᱸ ᱡᱮ ᱟᱵᱚ ᱡᱩᱫᱤ ᱟᱵᱚᱣᱟᱜ ᱟᱭ- ᱟᱲᱟᱝ ᱛᱮ ᱵᱟᱵᱚᱱ ᱨᱚᱲ ᱫᱟᱲᱮᱭᱟᱜ-ᱟ ᱵᱟᱵᱚᱱ ᱢᱟᱱᱮ ᱮᱻ ᱯᱟᱲᱦᱟᱣ ᱚᱞ ᱯᱟᱲᱦᱟᱣ ᱫᱟᱲᱮᱭᱟᱜ-ᱟ ᱵᱟᱵᱚᱱ ᱚᱞ ᱫᱟᱲᱮᱭᱟᱜ-ᱟ ᱛᱟᱦᱚᱞᱮ ᱟᱵᱚᱣᱟᱜ ᱩᱯᱨᱩᱢ ᱪᱮᱫ ᱛᱟᱦᱮᱱ ᱛᱟᱵᱚᱱᱟ
ᱪᱮᱫ ᱛᱟᱦᱮᱱᱟ ᱢᱟᱱᱮ ᱟᱵᱚ ᱫᱚ ᱢᱟᱱᱮ ᱫᱤᱠᱩ ᱯᱩᱥᱤᱭᱟᱜ-ᱟ ᱮᱫᱚᱢ
ᱦᱮᱸ ᱵᱟᱠᱷᱟᱡ ᱩᱱᱠᱩ ᱫᱚᱠᱚ ᱞᱟᱹᱭ ᱟ ᱛᱚ ᱟᱯᱮᱭᱟᱜ ᱫᱚ ᱪᱮᱫ ᱢᱮᱱᱟᱜ ᱛᱟᱯᱮᱭᱟ ᱟᱯᱮᱭᱟᱜ ᱫᱚ ᱥᱩᱫᱩ ᱦᱚᱨᱚᱜ ᱥᱢᱩᱚᱝ ᱦᱚᱨᱚᱜ ᱥᱩᱢᱩᱝ ᱟᱨ ᱦᱚᱲ ᱜᱮ ᱢᱮᱱᱟᱜ ᱯᱮᱭᱟ ᱟᱯᱮᱭᱟᱜ ᱠᱮᱵᱚᱞ ᱢᱟᱛᱚ ᱨᱚᱲ ᱢᱮᱱᱟᱜ ᱛᱟᱯᱮ ᱦᱮᱸ ᱨᱚᱲ ᱢᱮᱱᱟᱜ ᱛᱟᱯᱮ ᱨᱮᱦᱚᱸ ᱮᱱᱠᱷᱟᱱ ᱚᱱᱟ ᱦᱚᱸ ᱵᱟᱝ ᱛᱷᱚᱲᱟ ᱜᱟᱱ ᱟᱞᱮ ᱥᱟᱶ ᱢᱮᱥᱟ ᱠᱟᱛᱮᱫ ᱯᱮ ᱨᱚᱲ ᱠᱟᱱᱟ ᱟᱨ ᱚᱞ ᱚᱞ ᱛᱚᱞ ᱫᱚ ᱪᱮᱫ ᱦᱚᱸ ᱵᱟᱹᱱᱩᱜ ᱛᱟᱯᱮᱭᱟ ᱚᱞ ᱫᱚ ᱟᱞᱮ ᱡᱟᱦᱟᱸᱞᱮ ᱚᱞᱟ ᱟᱯᱮ ᱚᱱᱟ ᱜᱮᱯᱮ ᱚᱞ ᱮᱫᱟ
ᱚᱱᱟ ᱜᱮᱯᱮ ᱚᱞ ᱟ ᱟᱨ ᱡᱩᱫᱤ ᱚᱞ ᱪᱤᱠᱤ ᱛᱮᱵᱚᱱ ᱚᱞ ᱫᱟᱲᱮ ᱞᱮᱠᱟᱱ ᱡᱩᱫᱤ ᱵᱚ ᱪᱮᱫ ᱞᱮᱠᱷᱟᱡ ᱡᱚᱛᱚ ᱜᱤᱫᱽᱨᱟᱹ ᱠᱚᱵᱚ ᱥᱮᱲᱟ ᱟᱠᱚ ᱠᱷᱟᱡ ᱛᱟᱦᱚᱞᱮ ᱫᱚ ᱩᱱᱠᱩ ᱫᱚᱠᱚ ᱢᱮᱱᱟ ᱵᱟᱝ ᱱᱚᱜ-ᱚᱭ ᱟᱞᱮ ᱚᱞ ᱢᱮᱱᱟᱜ ᱛᱮᱭᱟ ᱨᱚᱲ ᱢᱮᱱᱟᱜ ᱛᱟᱞᱮᱭᱟ ᱦᱚᱨ ᱵᱟᱫᱮ ᱢᱮᱱᱟᱜ ᱛᱮᱭᱟ ᱟᱞᱮ ᱫᱚ ᱡᱩᱫᱟᱹ ᱜᱮᱛᱟᱞᱮ ᱟᱯᱮ ᱠᱷᱚᱡ ᱵᱷᱮᱜᱟᱨ ᱜᱮᱭᱟ ᱚᱱᱟ ᱵᱚ ᱢᱟᱱᱮ
ᱞᱟᱹᱭ ᱛᱟᱞᱟᱝ ᱢᱮ
ᱮᱢᱱᱤ ᱛᱮᱜᱮ ᱦᱚᱨᱚᱜ ᱵᱟᱸᱫᱮ ᱠᱚᱫᱚ ᱫᱤᱠᱩ ᱵᱟ ᱮᱴᱟᱜ ᱪᱷᱟᱹᱛᱤᱠ ᱡᱟᱹᱛᱤ ᱠᱷᱚᱱ ᱫᱚ ᱟᱵᱚᱣᱟᱜ ᱫᱚ ᱟᱹᱰᱤ ᱵᱷᱮᱜᱟᱨ ᱜᱮᱛᱟ ᱵᱚᱱᱟ᱾ ᱮᱱ ᱨᱮᱦᱚᱸ ᱢᱟᱱᱮ ᱨᱵᱟᱡᱮ ᱚᱞ ᱛᱚᱞ ᱛᱟᱦᱮᱸᱱ ᱛᱟᱵᱚᱱᱟ, ᱚᱱᱟ ᱨᱮᱱᱟᱜ ᱫᱚ ᱜᱚᱨᱚᱵᱽ ᱨᱮᱱᱟᱜ ᱤᱭᱟᱹ ᱵᱟᱹᱱᱩᱜᱼᱟ ᱾
ᱢᱮ ᱢᱮ
ᱚᱱᱟ ᱠᱷᱚᱱᱟᱜ ᱜᱚᱨᱚᱵᱽ ᱫᱚ ᱟᱫᱚ ᱤᱭᱟᱹ ᱜᱮ ᱵᱟᱹᱱᱩᱜᱼᱟ᱾ ᱟᱵᱚᱣᱟᱜ ᱨᱚᱲ ᱟᱵᱚᱣᱟᱜ ᱚᱞ ᱾ᱦᱮᱸ
ᱦ
ᱟᱵᱚᱣᱟᱜ ᱦᱚᱨᱚᱜ ᱵᱟᱸᱫᱮ ᱱᱚᱣᱟ ᱫᱚ ᱡᱷᱚᱛᱚ ᱡᱟᱹᱛᱤ ᱠᱷᱚᱱᱟᱜ ᱜᱮ ᱵᱷᱮᱜᱟᱨ ᱞᱮᱠᱟ ᱤᱧ ᱢᱚᱱᱮ
ᱵᱷᱮᱜᱟᱨ ᱢᱚᱱᱮ ᱮᱭᱟᱭ ᱤᱧᱫᱚ ᱟᱹᱰᱤ ᱦᱚᱲ ᱦᱚᱯᱚᱱ ᱠᱟᱹᱱᱟᱹᱧ ᱚᱱᱟ ᱜᱚᱨᱚᱵᱽ, ᱟᱹᱰᱤ ᱜᱚᱨᱚᱵᱽ ᱤᱧ ᱟᱹᱭᱠᱟᱹᱣᱟ ᱟᱹᱰᱤ ᱟᱴᱠᱟᱨᱤᱧ ᱟᱹᱭᱠᱟᱹᱣᱟ ᱤᱧᱫᱚ᱾
ᱦᱮᱸ ᱟᱫᱚ ᱚᱱᱛᱮ ᱫᱚ ᱱᱟᱥᱮ ᱛᱷᱚᱲᱟ ᱚᱱᱟ ᱤᱭᱟᱹ ᱦᱮᱸ ᱵᱤᱫᱽᱫᱟᱹᱜᱟᱲ ᱠᱚᱨᱮ ᱵᱟ ᱤᱛᱩᱱ ᱟᱥᱲᱟ ᱠᱚᱨᱮ ᱵᱟᱝ ᱪᱟᱹᱞᱩᱜ ᱠᱟᱱᱟ ᱱᱚᱣᱟ ᱤᱭᱟᱹ ᱠᱚ᱾ ᱚᱞ ᱪᱤᱠᱤ,
ᱚᱞ ᱪᱤᱠᱤ ᱟᱞᱮ ᱦᱚᱸ ᱢᱮᱱᱟᱜ ᱜᱮᱭᱟ, ᱟᱹᱰᱤ ᱡᱷᱟᱹᱞ ᱨᱮ ᱟᱹᱰᱤ ᱥᱟᱺᱜᱤᱧ ᱨᱮ ᱟᱨ ᱠᱤ ᱢᱟᱱᱮ ᱟᱞᱡᱟ ᱟᱞᱮ ᱫᱚ ᱫᱚᱠᱷᱤᱱ ᱫᱤᱱᱟᱡᱽᱯᱩᱨ ᱰᱤᱥᱴᱨᱤᱠ ᱛᱚ ᱢᱮᱱᱟᱜ ᱜᱮᱭᱟ ᱫᱚᱠᱷᱤᱱ ᱫᱤᱱᱟᱡᱽᱯᱩᱨ ᱨᱮᱦᱚᱸ᱾ᱢᱟᱱᱮ ᱟᱞᱮ ᱧᱤᱭᱟᱹᱮᱞ ᱧᱚᱜ ᱜᱮᱛᱦᱠᱚ ᱠᱷᱟ ᱟᱞᱮ ᱥᱩᱨ ᱨᱮ ᱢᱮᱱᱟᱜ ᱢᱤᱫᱴᱮᱱ ᱫᱟᱫᱟ ᱦᱚᱲᱮ ᱯᱟᱲᱦᱟᱣ ᱮᱫ ᱛᱮᱦᱮᱱᱟ ᱟᱨ ᱱᱤᱭᱟᱹ ᱢᱮ ᱨᱮᱢᱟ ᱫᱚ ᱵᱟᱝ ᱪᱟᱞᱟᱣᱮᱱ ᱥᱮᱨᱢᱟ ᱯᱟᱲᱦᱟᱣ ᱞᱮᱫ ᱠᱚᱣᱟ ᱛᱚ, ᱢᱟᱱᱮ ᱱᱮᱥ ᱫᱚ ᱟᱹᱣᱨᱤ ᱥᱩᱨᱩᱭᱟ ᱯᱟᱲᱦᱟᱣ, ᱟᱫᱚ ᱚᱸᱰᱮ ᱜᱮᱞᱮ ᱵᱷᱚᱨᱛᱤᱜᱼᱟ, ᱚᱸᱰᱮ ᱜᱮᱞᱮ ᱯᱟᱲᱦᱟᱜᱼᱟ᱾ ᱡᱷᱚᱛᱚ ᱟᱞᱮ ᱠᱚᱨᱮᱱ ᱱᱤᱭᱟᱹ ᱠᱚᱲᱟ ᱠᱚ ᱵᱟᱠᱚ ᱵᱟᱲᱟᱭᱟ᱾ ᱟᱨ ᱚᱮ ᱯᱟᱲᱦᱟᱜ ᱵᱟᱟᱞᱮ ᱪᱮᱫ ᱢᱮᱱ ᱮᱫᱟ, ᱤᱧᱦᱚᱸ ᱵᱟᱹᱧ ᱵᱟᱲᱟᱭᱟ ᱚᱞ ᱪᱤᱠᱤ ᱛᱮᱫᱚ᱾
ᱚᱱᱛᱮ ᱫᱚ ᱦᱚᱲ ᱮᱞᱟᱠᱟ ᱛᱤᱱᱟᱹᱜ ᱢᱮᱱᱟᱜ-ᱟ ᱦᱚᱲ ᱚᱱᱠᱟᱱ ᱤᱭᱟᱹ
ᱦᱚᱲ ᱢᱮᱱᱟᱜ ᱠᱚ ᱜᱮᱭᱟ ᱟᱨ ᱠᱤ ᱦᱟᱸᱰᱮ ᱱᱟᱰᱮ ᱟᱹᱛᱩ ᱢᱮᱱᱟᱜ-ᱟ᱾ ᱦᱮᱸ, ᱢᱮᱱᱟᱜ ᱜᱮᱭᱟ ᱵᱷᱟᱜᱤ ᱜᱮ᱾
ᱚ ᱟᱪᱪᱷᱟ,
ᱦ ᱱᱚᱛᱮ ᱟᱞᱮ ᱫᱚ ᱵᱟᱝᱞᱟᱫᱮᱥ ᱵᱳᱰᱟᱨ ᱥᱟᱭᱤᱴ ᱠᱟᱱᱟ ᱛᱚ᱾
ᱟᱪᱪᱷᱟ,
ᱦᱮᱸᱛᱮ
ᱟᱞᱮ ᱥᱮᱫ ᱢᱟ ᱡᱚᱝᱜᱚᱞ ᱢᱚᱦᱚᱞ ᱠᱟᱱᱟᱞᱮ ᱛᱚ ᱟᱞᱮ ᱫᱚ, ᱟᱫᱚ ᱱᱚᱛᱮ ᱫᱚ ᱚᱞ ᱪᱤᱠᱤ ᱫᱚ ᱵᱷᱟᱜᱤ ᱜᱮ ᱪᱟᱹᱞᱩ ᱠᱟᱱᱟ᱾ᱱᱟᱜ
ᱦᱮᱸ, ᱟᱯᱮ ᱚᱱᱟ ᱠᱚᱫᱚ ᱞᱟᱦᱟ ᱨᱮᱜᱮ ᱪᱟᱹᱞᱩ ᱠᱟᱱᱟ, ᱟᱞᱮ ᱱᱤᱭᱟᱹ ᱠᱚᱨᱮ ᱫᱚ ᱟᱹᱣᱨᱤ᱾
ᱟᱫᱚ ᱠᱟᱹᱴᱤᱡ ᱤᱥᱠᱩᱞ ᱠᱚᱨᱮ ᱦᱚᱸ ᱞᱟᱹᱴᱷᱩ ᱤᱥᱠᱩᱞ ᱠᱚᱨᱮ ᱦᱚᱸ ᱢᱟᱱᱮ ᱪᱟᱹᱞᱩᱜ ᱠᱟᱱᱟ ᱵᱷᱟᱜᱤ ᱚᱞ ᱯᱟᱲᱦᱟᱣ᱾
ᱱᱚᱛᱮ ᱫᱚ ᱵᱟᱹᱱᱩᱜᱼᱟ, ᱟᱞᱮ ᱱᱤᱭᱟᱹ ᱠᱚᱨᱮ ᱯᱨᱟᱭᱢᱟᱨᱤ ᱤᱥᱠᱩᱞ ᱠᱚᱨᱮ, ᱡᱮ ᱨᱚᱠᱚᱢ ᱢᱮᱱᱟᱜᱼᱟ, ᱥᱚᱨᱠᱟᱨᱤ ᱤᱥ ᱤᱥᱠᱤᱞ ᱠᱚᱨᱮ ᱚᱱᱟ ᱠᱚᱨᱮ ᱫᱚ, ᱟᱹᱣᱨᱤᱭᱟᱜ-ᱟ, ᱱᱤᱛ ᱦᱚᱸ ᱢᱮᱱᱟᱜ ᱜᱮᱭᱟ ᱱᱟᱸᱜ ᱟᱞᱮ ᱱᱟᱸᱜ ᱤᱭᱟᱹ ᱥᱟᱭᱤᱰ, ᱢᱟᱞᱫᱟ ᱥᱟᱭᱤᱰ, ᱚᱱᱟ ᱠᱚᱨᱮ ᱫᱚ ᱢᱮᱱᱟᱜ ᱜᱮᱭᱟ, ᱚᱠᱟ ᱠᱚᱨᱮ ᱫᱚ ᱡᱟᱭᱜᱟ, ᱡᱟᱭᱜᱟ ᱟᱨᱠᱤ
ᱢᱟᱞᱫᱟᱢ, ᱢᱟᱞᱫᱟᱢ ᱚᱱᱛᱮ ᱚᱱᱟ ᱵᱤᱨᱵᱷᱩᱢ ᱯᱟᱥᱴᱟ ᱫᱚ, ᱚᱞᱪᱤᱠᱤ ᱛᱚ ᱢᱮᱱᱟᱜ ᱜᱮᱭᱟ, ᱠᱚᱢ ᱵᱮᱥᱤ ᱵᱷᱟᱜᱤ ᱜᱮ?
ᱦᱮᱸ, ᱠᱚᱢ ᱵᱮᱥᱤ ᱢᱮᱱᱟᱜ ᱜᱮᱭᱟ ᱾ᱟᱞᱮ ᱱᱚᱛᱮ ᱵᱟᱹᱱᱩᱜᱼᱟ ᱫᱚᱠᱷᱤᱱ ᱫᱤᱱᱟᱡᱽᱯᱩᱨ ᱥᱮᱫ, ᱵᱳᱰᱟᱨ ᱰᱤᱥᱴᱨᱤᱠ ᱥᱮᱫ ᱨᱮ ᱟᱨᱠᱤ᱾ ᱱᱤᱛ ᱫᱚ ᱠᱚᱢᱟᱟᱣ ᱠᱚᱢᱟᱣ ᱧᱚᱜ ᱜᱮᱭᱟ
ᱩᱛᱛᱚᱨ ᱫᱤᱱᱟᱡᱽᱯᱩᱨ ᱚᱱᱟ ᱫᱷᱟᱨᱮ ᱨᱮᱫᱚ, ᱪᱮᱫ ᱢᱮᱱᱟᱜᱼᱟ‍?
ᱦᱮᱸ,
ᱫᱤᱱᱟᱡᱽᱯᱩᱨ ᱨᱮᱱᱟᱜ ᱚᱱᱟ ᱤᱭᱟᱹ
ᱪᱮᱫ ᱜᱚᱢᱠᱮ?
ᱦᱮᱸ, ᱟᱨ ᱫᱤᱱᱟᱡᱽᱯᱩᱨ ᱨᱮᱱᱟᱜ ᱚᱱᱛᱮ ᱛᱚ ᱥᱟᱺᱜᱤᱧ, ᱥᱟᱺᱜᱤᱧ ᱤᱥᱠᱩᱞ ᱠᱚᱫᱚ, ᱢᱮᱱᱟᱜ ᱜᱮ ᱛᱟᱦᱮᱸᱫ᱾
ᱦᱮᱸ, ᱥᱟᱺᱜᱤᱧ ᱨᱮ ᱦᱮᱱᱟᱜᱼᱟ ᱾
ᱟᱪᱪᱷᱟ, ᱜᱤᱫᱽᱨᱟᱹ ᱠᱚᱠᱚ ᱯᱟᱲᱦᱟᱜ ᱛᱟᱦᱮᱸᱜ, ᱥᱮ ᱵᱟᱝ?
ᱜᱤᱫᱽᱨᱟᱹ ᱠᱚ ᱯᱟᱲᱦᱟᱜ ᱠᱟᱱ ᱛᱟᱦᱮᱸᱱᱚᱜ ᱜᱮᱭᱟ, ᱟᱹᱰᱤ ᱠᱚᱢᱟᱣ ᱜᱮ ᱟᱨ ᱠᱤ
ᱟᱪᱪᱷᱟ, ᱟᱪᱪᱷᱟ᱾ ᱦᱮᱸ, ᱟᱫᱚ ᱵᱚᱞᱮ ᱛᱟᱦᱚᱞᱮ ᱦᱚᱸᱜᱼᱚᱭ ᱡᱮ, ᱟᱢᱵᱟ ᱵᱚᱛᱤ ᱯᱚᱨᱚᱵᱽ ᱦᱳᱭᱳᱜ ᱠᱟᱱ ᱫᱚ, ᱱᱚᱣᱟ ᱨᱮᱱᱟᱜ ᱯᱚᱨᱚᱵᱽ ᱪᱮᱫ ᱞᱮᱠᱟ ᱵᱚᱱ ᱯᱚᱨᱚᱵᱽ? ᱪᱮᱫ ᱞᱮᱠᱟ ᱠᱚ ᱢᱟᱱᱟᱣᱟ ᱥᱮ ᱵᱟᱝᱟ, ᱚᱱᱛᱮ ᱫᱚ ᱪᱮᱫ ᱞᱮᱠᱟ ᱠᱚ?
ᱱᱚᱛᱮ ᱫᱚ ᱟᱢᱵᱟ ᱵᱚᱛᱤ ᱫᱚ, ᱢᱟᱱᱮ ᱚᱱᱟ ᱫᱚ ᱧᱩᱛᱩᱢ ᱡᱩᱫᱟᱹ ᱜᱮᱭᱟ᱾ ᱟᱞᱮ ᱥᱮᱫ ᱫᱚ ᱮᱨᱚᱜ ᱠᱚ ᱢᱮᱱᱟ, ᱟᱨ ᱠᱤ ᱮᱨᱚᱜ ᱦᱩᱸ
ᱮᱨᱚᱜ ᱠᱚ ᱢᱮᱱᱟ?
ᱟᱞᱮ ᱥᱮᱫ ᱫᱚ ᱟᱢᱵᱟ ᱵᱩᱛᱤ ᱫᱚ, ᱮᱨᱚᱜ ᱠᱚ ᱢᱮᱱᱟ, ᱟᱢᱵᱟ ᱵᱩᱛᱤ ᱫᱚ ᱵᱟᱠᱚ ᱢᱮᱱᱟ᱾
ᱟᱪᱪᱷᱟ, ᱚᱱᱟ ᱫᱚ ᱪᱮᱫ ᱞᱮᱠᱟ ᱠᱚ ᱤᱭᱟᱹᱭ ᱜᱮᱭᱟ, ᱯᱚᱨᱚᱵᱽ ᱞᱮᱠᱟ ᱥᱮ ᱵ ᱡᱚᱢ
ᱦᱮᱸ ᱡᱚᱢ ᱧᱩ ᱵᱟᱠᱷᱨᱟᱛᱮ, ᱯᱮᱲᱟ ᱠᱚ ᱢᱟᱜᱟᱣ ᱠᱚ ᱦᱩᱭᱩᱜ ᱜᱮᱭᱟ᱾
ᱟᱪᱪᱷᱟ,
ᱠᱷᱟᱱᱴᱟᱲ ᱠᱚ ᱡᱚᱢᱟ, ᱦᱟᱯᱲᱟᱢ ᱠᱚᱠᱚ ᱦᱟᱹᱨᱤᱡ ᱟᱠᱚᱣᱟ ᱠᱚ
ᱟᱪᱪᱷᱟ, ᱟᱪᱪᱷᱟ᱾
ᱴᱷᱤᱠ ᱜᱮ
ᱟᱞᱮ ᱦᱚᱸ ᱱᱚᱛᱮ ᱚᱱᱠᱟ ᱜᱮ, ᱚᱱᱟ ᱮᱸ, ᱵᱟᱠᱷᱨᱟᱛᱮ, ᱩᱱᱠᱩ ᱡᱟᱦᱟᱸᱭ ᱜᱮ᱾ ᱮᱸᱻ ᱠᱩᱲᱤ ᱜᱤᱫᱽᱨᱟᱹ ᱠᱚ ᱜᱚᱝ ᱠᱚᱣᱟ ᱠᱚ ᱟᱨᱠᱤ, ᱡᱟᱶᱟᱭ ᱠᱚᱣᱟ ᱠᱚ᱾ ᱩᱱᱠᱩ ᱠᱚ ᱱᱮᱣᱛᱟ ᱟᱜᱩ ᱠᱚᱣᱟ ᱠᱚ, ᱦᱩᱸ ᱟᱨ ᱦᱩᱭᱩᱜ ᱠᱟᱱᱟ ᱥᱩᱠ ᱥᱩᱠᱨᱤ ᱠᱚ ᱠᱚ ᱜᱚᱡ ᱠᱚᱣᱟ ᱠᱚ, ᱦᱮᱸ ᱥᱩᱠᱨᱤ ᱡᱤᱞ ᱠᱚ ᱦᱟᱛᱟᱣ ᱦᱳᱭᱜᱼᱟ, ᱡᱷᱚᱛᱚᱣᱟᱜ ᱜᱮ ᱠᱚᱢ ᱵᱤᱥᱤ᱾ ᱠᱤᱪᱷᱤ ᱠᱚ ᱦᱟᱛᱟᱣᱟ᱾ ᱟᱨ ᱦᱩᱭᱩᱜ ᱠᱟᱱᱟ, ᱱᱚᱣᱟ ᱚᱱᱟ ᱧᱩᱛᱩᱢ ᱛᱮ ᱫᱷᱩᱞᱟᱹᱴ ᱠᱚ ᱵᱟᱹᱭᱱᱟ ᱦᱩᱸ ᱟᱫᱚ ᱯᱤᱴᱷᱟᱹ ᱞᱟᱴᱷᱟ ᱠᱚᱫᱚ ᱛᱟᱦᱮᱸᱱ ᱜᱮᱭᱟ, ᱯᱤᱴᱷᱟᱹ ᱠᱚ ᱫᱚ ᱛᱟᱦᱮᱸᱱ ᱜᱮᱭᱟ᱾ ᱯᱤᱴᱷᱟᱹ ᱠᱚ ᱰᱩᱢᱵᱩᱜ ᱠᱚ, ᱦᱩᱸ ᱚᱱᱟ ᱥᱟᱶᱛᱮ ᱦᱳᱭᱩᱜ ᱠᱟᱱᱟ ᱱᱚᱣᱟ ᱤᱭᱟᱹ ᱟᱸᱻ᱾ ᱡᱤᱭᱟᱹ ᱠᱚ ᱠᱟᱱᱴᱷᱟᱲ ᱠᱷᱟᱹᱡᱟᱹᱲᱤ ᱠᱚ, ᱛᱟᱦᱮᱸᱱ ᱜᱮᱭᱟ᱾ ᱦᱩᱸ, ᱟᱫᱚ ᱚᱱᱟ ᱤᱭᱟᱹ ᱨᱮ ᱟᱫᱚ ᱵᱟᱠᱷᱟᱡ ᱧᱤᱫᱟᱹ ᱵᱮᱲᱟ ᱫᱚ, ᱟᱫᱚ ᱦᱟᱯᱲᱟᱢ ᱠᱚ ᱧᱩᱛᱩᱢ ᱛᱮ ᱵᱚᱸᱜᱟ ᱵᱩᱨᱩ ᱡᱟᱦᱟᱸ ᱜᱮ, ᱯᱟᱹᱩᱣᱨᱟᱹ ᱠᱚ, ᱦᱟᱺᱰᱤ ᱠᱚ ᱪᱚᱰᱚᱨ ᱟᱠᱚ ᱦᱳᱭᱩᱜᱼᱟ᱾ ᱟᱵᱚ ᱨᱮᱱ ᱢᱮᱱᱟᱜ ᱠᱚ ᱛᱟᱵᱚᱱ ᱜᱮᱭᱟ, ᱩᱱᱠᱩ ᱫᱚᱠᱚ ᱟᱸᱥᱚᱜ ᱜᱮᱭᱟ ᱥᱮ ᱱᱟᱜᱚᱥ ᱛᱮ, ᱟᱫᱚ ᱚᱱᱠᱟ ᱞᱟᱦᱟᱛᱮ ᱢᱟᱱᱟᱣ ᱦᱳᱭᱳᱜᱼᱟ᱾ ᱦᱟᱺᱰᱤ ᱜᱮᱭᱟ
ᱟᱪᱪᱷᱟ ᱴᱷᱤᱠ ᱜᱮᱭᱟ ᱜᱚᱝᱠᱮ ᱦᱮᱸ ᱴᱟᱭᱤᱢ ᱴᱟᱭᱤᱢ ᱦᱩᱭᱮᱱᱟ ᱴᱷᱤᱠ ᱜᱮᱭᱟ ᱮᱯᱲᱮᱭᱟᱜ ᱦᱚᱸ, ᱫᱚᱦᱚ ᱭᱮᱫᱟ ᱞᱤᱧ ᱛᱟᱦᱮᱞᱮ᱾
ᱠᱚᱞ ᱫᱟᱲᱮᱭᱟᱜ ᱠᱷᱟᱢ ᱟᱨᱦᱚᱸ ᱠᱚᱞ ᱛᱟᱵᱚᱱ ᱢᱮ ᱦᱮᱸ, ᱤᱧᱟᱹᱜ ᱫᱚ ᱠᱚᱞ ᱪᱟᱵᱟ ᱠᱟᱱ ᱛᱤᱧᱟᱹ ᱦᱮᱸ?